ᱦᱟᱞᱳ
ᱦᱮᱞᱳ
ᱦᱩᱸ ᱡᱚᱦᱟᱨ ᱜᱮ
ᱦᱮᱸ ᱫᱟᱫᱟ ᱡᱚᱦᱟᱨ ᱜᱮ
ᱦᱩᱸ
ᱦᱮᱸ ᱦᱟᱞᱳ
ᱪᱮᱫ ᱮᱢ ᱪᱤᱠᱟᱹᱭᱮᱼᱟ
ᱪᱮᱫ ᱦᱚᱸ ᱵᱟᱝ
ᱦᱟᱸᱡᱚᱢᱚᱜ ᱠᱟᱱ ᱜᱮᱭᱟ
ᱦᱮᱸ ᱟᱸᱡᱚᱢᱚᱜ ᱠᱟᱱᱟ
ᱦᱩᱸ
ᱤᱧᱟᱹᱜ ᱨᱚᱲ ᱟᱹᱢᱚᱢᱚᱜ ᱠᱟᱱᱟ
ᱦᱮᱸ ᱟᱸᱡᱚᱢᱚᱜ ᱠᱟᱱ ᱜᱮᱭᱟ
ᱦᱮᱸ ᱦᱮᱸ ᱦᱮᱸ ᱢᱚᱡᱽ ᱜᱮ ᱟᱨ ᱟᱯᱮ ᱫᱚ
ᱟᱞᱮ ᱦᱚᱸ ᱵᱮᱥ ᱵᱟᱲᱟ ᱜᱮ ᱢᱮᱱᱟᱜ ᱞᱮᱭᱟ
ᱚ ᱟᱪᱪᱷᱟ ᱟᱨ ᱟᱯᱮ ᱥᱮᱱᱟᱜ ᱦᱚᱭ ᱦᱤᱥᱤᱫ ᱠᱚ ᱚᱠᱟᱞᱮᱠᱟ
ᱟᱞ ᱥᱮᱱᱟᱜ ᱦᱚᱭ ᱦᱤᱥᱤᱫ ᱫᱚ ᱫᱚᱢᱮ ᱫᱟᱜᱼᱮᱼᱟᱭ ᱛᱷᱚᱲᱟ ᱫᱷᱟᱹᱨᱩᱱᱮᱜᱼᱟᱭ ᱫᱟᱜ ᱮᱜ ᱟᱭ ᱫᱟᱜ ᱜᱮ ᱵᱟᱭ ᱫᱷᱟᱨᱩᱱᱮᱜᱼᱟ
ᱦᱮᱸ ᱦᱮᱸ ᱟᱞᱮᱥᱮᱫ ᱦᱚᱸ ᱚᱝᱠᱟᱜᱮ ᱟᱞᱮᱥᱮᱫ ᱦᱚᱸ ᱚᱝᱠᱟ ᱜᱮ
ᱟᱪᱪᱷᱟ ᱨᱚᱦᱚᱭ ᱠᱚ ᱛᱤᱱᱟᱹᱜ ᱫᱷᱟᱹᱵᱤᱡ ᱮᱱᱟ
ᱨᱚᱦᱚᱭ ᱠᱚᱫᱚ ᱦᱚᱜᱮᱸᱭ ᱪᱟᱞᱟᱜ ᱠᱟᱱ ᱜᱮᱭᱟ ᱢᱟᱱᱮ ᱨᱚᱦᱚᱭ ᱫᱚ ᱦᱚᱸᱜ ᱟᱹᱣᱨᱤ ᱞᱮ ᱮᱸ ᱮᱛᱚᱦᱚᱵᱟ ᱢᱟᱱᱮ ᱛᱚᱞᱟ ᱠᱚᱞᱮ ᱜᱤᱰᱤ ᱵᱟᱰᱟ ᱟᱠᱟᱫᱟ ᱚᱱᱟ ᱠᱚ ᱦᱟᱨᱟ ᱟᱠᱟᱱᱟ
ᱦᱩᱸ
ᱟᱨ ᱟᱯ ᱥᱮᱫ ᱫᱚ
ᱟᱞᱮᱥᱮᱫ ᱫᱚ ᱱᱚᱚᱱᱠᱟ ᱨᱚᱦᱚᱭ ᱵᱟᱨᱟᱵᱟᱹᱨᱤᱭ ᱫᱟᱠᱚ ᱟᱞᱮ ᱱᱚᱣᱟ ᱠᱚᱨᱮ ᱫᱚ
ᱚ ᱟᱪᱪᱷᱟ ᱛᱟᱦᱚᱞᱮ ᱨᱚᱦᱚᱭ ᱠᱚᱫᱚᱯᱮ ᱮᱛᱚᱦᱚᱵ ᱵᱟᱲᱟ ᱜᱚᱫ ᱠᱟᱜᱼᱟ
ᱦᱮᱸ ᱮᱛᱚᱦᱚᱵ ᱠᱮᱫᱟᱟᱞᱮ ᱟᱞᱮ ᱫᱚ ᱦᱩᱸ
ᱟᱪᱪᱷᱟ ᱟᱨ ᱡᱚᱢ ᱠᱚ ᱦᱩᱭ ᱱᱟ ᱥᱮ ᱣᱨᱤ
ᱡᱚᱢ ᱠᱚᱫᱚ ᱵᱟᱝ ᱦᱩᱭ ᱟᱠᱟᱱᱟ ᱚᱱᱛᱮ ᱵᱟᱨᱦ ᱥᱮᱫ ᱨᱮ ᱢᱤᱱᱟᱹᱧᱟ ᱚᱲᱟᱜ ᱨᱮᱢᱟ ᱚᱱᱠᱟ ᱱᱮᱴᱚᱣᱟᱨᱠ ᱯᱨᱚᱵᱽᱞᱮᱢ ᱦᱩᱭᱩᱜᱼᱟ ᱵᱟᱝ ᱟᱫᱚ ᱚᱱᱟᱛᱮ ᱵᱟᱨᱮ ᱥᱡ ᱩᱰᱩᱠ ᱠᱟᱛᱮ ᱢᱚᱱᱮᱷᱮᱜᱼᱟ ᱛᱷᱚᱲᱟ ᱜᱟᱱ ᱨᱚᱯᱚᱲ ᱵᱟᱲᱟ ᱧᱚᱜ ᱞᱮᱱᱜᱮ
ᱦᱮᱸ
ᱟᱯᱮ ᱚᱲᱟᱜ ᱫᱚ ᱚᱠᱟᱨᱮ ᱵᱟ
ᱟᱞᱮ ᱫᱚ ᱡᱷᱟᱲᱜᱨᱟᱢ ᱰᱤᱥᱴᱤᱠ ᱜᱯᱤᱵᱚᱞᱞᱚᱵᱯᱩᱨ
ᱡᱷᱟᱲᱜᱨᱟᱢ
ᱟᱨ ᱟᱯᱮ ᱫᱚ ᱦᱮᱸ ᱦᱮᱸ ᱦᱮᱸ ᱳᱭᱮᱥᱴ ᱵᱮᱝᱜᱚᱞ
ᱤᱧ ᱤᱧ ᱫᱚ ᱟᱥᱟᱢ ᱨᱮᱱ ᱠᱟᱹᱱᱟᱹᱧ
ᱚ ᱟᱪᱪᱷᱟ ᱟᱪᱪᱷᱟ ᱦᱮᱸ
ᱦᱩᱸ ᱟᱥᱟᱢ ᱚᱱᱟᱼᱼ ᱤᱭᱟᱹ ᱠᱟᱱᱟ ᱪᱮᱨᱟᱱ ᱡᱮᱞᱟᱢ ᱟᱸᱡᱚᱢ ᱵᱟᱲᱟᱭ ᱟᱠᱟᱫᱟ ᱪᱮᱨᱟᱱ ᱰᱤᱥᱴᱤᱠ ᱚᱸᱰᱮ ᱱᱤᱡ ᱠᱟᱱᱟᱹᱧ
ᱚ ᱟᱪᱪᱷᱟ ᱢᱟᱱᱮ ᱰᱤᱥᱴᱤᱠ ᱫᱚ ᱩᱱᱟᱹᱜ ᱵᱟᱭ ᱧᱩᱨᱩᱜᱼᱟ ᱠᱤᱱᱛᱩ ᱟᱥᱟᱢ ᱫᱚ ᱟᱸᱡᱚᱢ ᱠᱟᱹᱫᱟᱹᱧ ᱟᱨᱠᱤ
ᱟᱪᱪᱷᱟ ᱦᱩᱸ ᱤᱧ ᱦᱚᱸ ᱟᱯᱮ ᱚᱱᱟ ᱠᱚ ᱨᱮ ᱫᱚ ᱧᱩᱛᱩᱢ ᱠᱚ ᱟᱸᱡᱚᱢ ᱵᱟᱲᱟ ᱟᱠᱟᱫᱟᱹᱧ ᱡᱷᱟᱲᱜᱨᱟᱢ ᱡᱮᱞᱮᱠᱟᱢ ᱞᱟᱹᱭ ᱠᱮᱫᱟᱢ ᱟᱫᱚ ᱚᱱᱠᱟᱼᱼ ᱚᱱᱠᱟ ᱪᱟᱞᱟᱣ ᱠᱟᱛᱮ ᱥᱮ ᱚᱱᱠᱟ ᱞᱮᱠᱟ ᱯᱮᱲᱟ ᱠᱚ ᱜᱟᱛᱮ ᱠᱚ ᱵᱟᱹᱱᱩᱜ ᱠᱚᱛᱮ ᱚᱱᱠᱟ ᱪᱟᱞᱟᱣ ᱫᱚ ᱵᱟᱝ ᱦᱩᱭ ᱟᱠᱟᱱᱟ ᱠᱷᱟᱹᱞᱤ ᱠᱷᱟᱹᱞᱤ ᱟᱸᱡᱚᱢ ᱥᱩᱢᱩᱝ ᱜᱮ
ᱦᱩᱸ
ᱟᱢ ᱫᱚ ᱚᱲᱟᱜ ᱨᱮᱜᱮᱢ ᱛᱟᱦᱮᱱ ᱠᱟᱱᱟ ᱥᱮᱼᱼ
ᱵᱟᱝ ᱵᱟᱝ ᱚᱲᱟᱜ ᱨᱮ ᱫᱚ ᱵᱟᱹᱧ ᱛᱟᱦᱮᱱ ᱜᱮᱭᱟ ᱡᱷᱟᱲᱜᱨᱟᱢ ᱨᱮ ᱢᱤᱫᱴᱮᱱ ᱦᱳᱥᱴᱮᱞ ᱨᱮᱧ ᱛᱟᱦᱮᱱ ᱜᱮᱭᱟ
ᱦᱮᱸ ᱢᱚᱛᱞᱚᱵ ᱯᱟᱲᱦᱟᱜ ᱠᱟᱱᱟᱢ ᱥᱮ ᱦᱮᱸ
ᱦᱮᱸ ᱦᱮᱸ ᱥᱴᱟᱰᱤ ᱞᱟᱭᱤᱱ ᱠᱷᱟᱹᱛᱤᱨ ᱛᱮ ᱱᱚᱰᱮ ᱠᱟᱨᱚᱱᱼᱼ ᱟᱨ ᱦᱚᱸ ᱚᱱᱮᱠ ᱠᱤᱪᱷᱩ ᱠᱷᱚᱱ ᱞᱟᱦᱟ ᱜᱮᱢ ᱞᱟᱹᱭ ᱠᱮᱫᱟ ᱤᱱᱴᱟᱨᱱᱮᱴ ᱨᱮᱱᱟᱜ ᱯᱨᱚᱪᱩᱨ ᱯᱨᱚᱵᱽᱞᱮᱢ ᱚᱲᱟᱜ ᱠᱚᱨᱮ ᱦᱚᱸ ᱟᱞᱮ ᱫᱚᱼᱼ ᱢᱟᱱᱮ ᱱᱮᱴᱣᱟᱨᱠ ᱵᱟᱭ ᱧᱟᱢ ᱜᱮᱭᱟ ᱴᱷᱤᱠ ᱴᱷᱟᱠ ᱚᱱᱟ ᱠᱷᱟᱹᱛᱤᱨ ᱱᱚᱰᱮ ᱜᱮ ᱢᱤᱱᱟᱹᱧᱟ
ᱟᱞᱮᱫ ᱫᱚ ᱡᱟᱥᱴ ᱚᱲᱟᱜ ᱵᱷᱤᱛᱨᱤ ᱨᱮ ᱵᱟᱭ ᱧᱟᱢᱟ ᱚᱲᱟᱜ ᱠᱮᱢᱯᱟᱥ ᱚᱱᱟ ᱵᱷᱤᱛᱨᱤ ᱨᱮ ᱵᱟᱭ ᱧᱟᱢᱟ ᱢᱮᱱ ᱠᱷᱟᱱ ᱠᱷᱟᱱ ᱚᱲᱟᱜ ᱠᱷᱚᱱ ᱵᱟᱨᱦᱮ ᱩᱰᱩᱠ ᱞᱮᱱ ᱠᱷᱟᱱ ᱡᱮᱞᱮᱠᱟ ᱰᱟᱦᱟᱨ ᱢᱮᱱᱟᱜᱼᱟ ᱰᱟᱦᱟᱨ ᱨᱮ ᱢᱤᱫᱴᱮᱱ ᱵᱨᱤᱡᱽ ᱢᱮᱱᱟᱜᱼᱟ ᱵᱨᱤᱡ ᱚᱸᱰᱮ ᱫᱚᱼᱼ ᱦᱮᱸ ᱵᱚᱠᱥ ᱠᱟᱞᱵᱟᱨ ᱨᱮᱱᱟᱜ ᱚᱸᱰᱮ ᱫᱩᱲᱩᱵ ᱠᱟᱛᱮ ᱢᱚᱸᱡᱽᱜᱤ ᱧᱟᱢᱟ ᱟᱨ ᱢᱤᱫᱴᱮᱱ ᱱᱚᱝᱠᱟ ᱜᱮ ᱨᱮᱥᱴ ᱦᱟᱣᱩᱥ ᱞᱮᱠᱟ ᱠᱚ ᱵᱮᱱᱟᱣ ᱟᱠᱟᱫ ᱠᱚ ᱨᱮ ᱜᱮ ᱟᱫᱚ ᱚᱸᱰᱮ ᱜᱮ ᱫᱩᱲᱩᱵ ᱠᱟᱛᱮᱜ ᱢᱚᱸᱡᱽ ᱢᱟᱱᱮ ᱫᱟᱜ ᱥᱤᱡᱮᱱ ᱠᱟᱱᱟ ᱵᱟᱝ ᱚᱱᱟ ᱨᱮᱥᱥᱯᱛᱛᱟ ᱨᱮᱜ ᱚᱸᱰᱮᱜᱮᱧ ᱫᱩᱲᱩᱵ ᱠᱟᱛᱮᱧ ᱡᱤᱨᱟᱹᱣ ᱟᱠᱟᱱᱟ
ᱦᱮᱸ
ᱢᱤᱴᱤᱝ ᱢᱤᱴᱤᱝ ᱮᱴᱮᱱᱰ ᱠᱮᱫᱟ ᱢᱤᱴᱤᱝ ᱮᱴᱮᱱᱰ ᱵᱟᱲᱟ ᱠᱟᱛᱮᱧ ᱜᱚᱲᱚᱜ ᱠᱟᱱᱟ ᱦᱟᱯᱮᱧ ᱠᱟᱛᱷᱟ ᱵᱟᱲᱟ ᱞᱮᱱ ᱜᱮ ᱡᱟᱦᱟᱸᱭ ᱠᱚ ᱡᱩᱫᱤ ᱯᱷᱤᱨᱨᱤ ᱢᱮᱱᱟᱜ ᱠᱚ ᱠᱷᱟᱱ ᱪᱷᱟᱯᱟᱭ ᱭᱟᱹᱧ
ᱦᱮᱸ ᱤᱧ ᱛᱚ ᱩᱱᱟᱹᱜ ᱫᱤᱱ ᱫᱚ ᱦᱟᱸᱜ ᱵᱟᱹᱧ ᱡᱚᱭᱚᱱ ᱟᱠᱟᱫ ᱛᱟᱦᱮᱸᱜ ᱢᱟᱱᱮ ᱟᱹᱰᱤ ᱫᱤᱱ ᱛᱚ ᱚᱱᱟ ᱱᱤᱭᱮ ᱛᱮ ᱫᱚ ᱩᱱᱟᱹᱜ ᱪᱮᱫ ᱦᱚᱸ ᱵᱟᱹᱧ ᱵᱟᱲᱟᱭ ᱜᱮᱭᱟ ᱡᱟᱭᱦᱳᱠ ᱟᱫᱚ ᱡᱚᱛᱚ ᱴᱩᱠᱩ ᱧᱮᱞ ᱵᱟᱲᱟᱭ ᱫᱟᱹᱧ ᱜᱨᱩᱯ ᱨᱮ ᱡᱚᱛᱚ ᱴᱩᱠᱩ ᱠᱚ ᱮᱢ ᱮᱫᱟ ᱟᱫᱚ ᱚᱱᱟ ᱦᱤᱥᱟᱹᱵᱽ ᱛᱮᱜᱮ ᱟᱫᱚᱧ ᱞᱟᱹᱭ ᱮᱫᱟ ᱛᱟᱦᱚᱞᱮᱧ ᱤᱧ ᱦᱚᱸ ᱚᱱᱟ ᱮᱯᱞᱤᱠᱮᱥᱟᱱ ᱥᱟᱵ ᱢᱮ ᱰᱟᱣᱩᱱᱞᱳᱰ ᱠᱟᱛᱮ ᱨᱮᱡᱤᱥᱴᱨᱮᱥᱚᱱ ᱵᱚᱱ ᱠᱚᱨᱟᱣ ᱠᱮᱫᱟ
ᱦᱮᱸ ᱦᱮᱸ
ᱦᱩᱸ ᱟᱫᱚ ᱦᱚᱞᱟ ᱠᱷᱚᱱᱟᱜ ᱢᱟᱱᱮ ᱚᱱᱟ ᱨᱮᱱᱟᱜ ᱨᱮᱥᱯᱚᱱᱥ ᱤᱧ ᱧᱟᱢ ᱟᱠᱟᱫᱟ ᱟᱨᱠᱤ ᱠᱤ ᱠᱟᱨᱚᱱ ᱪᱚᱵᱵᱤᱥ ᱜᱚᱱᱴᱟ ᱵᱟᱝ ᱦᱩᱭ ᱞᱮᱱᱠᱷᱟᱱ ᱛᱚ ᱠᱚᱱ ᱨᱮᱥᱯᱚᱱᱥ ᱵᱟᱠᱚ ᱮᱢᱟ ᱥᱮ ᱚᱸᱰᱮ ᱫᱚ
ᱦᱩᱸ ᱦᱩᱸ ᱦᱩᱸ ᱴᱨᱟᱹᱠᱥ ᱦᱚᱸᱠᱚ ᱮᱢᱚᱜ ᱟᱞᱮ ᱠᱚᱛᱮᱜ ᱜᱩᱜᱩᱞ ᱚᱱᱟ ᱜᱩᱜᱩᱞ ᱛᱮ ᱤᱭᱟᱹ ᱯᱷᱚᱨᱚᱢ ᱚᱱᱟ ᱯᱷᱚᱨᱚᱢ ᱚᱱᱟ ᱠᱚ ᱯᱷᱤᱞᱟᱯ ᱠᱟᱛᱮᱼᱼ ᱛᱮᱦᱮᱸ ᱴᱟᱠᱥ ᱧᱟᱢᱚᱜ ᱠᱟᱱᱟ ᱦᱩᱸ ᱟᱨ ᱫᱟᱲᱮᱭᱟᱜ ᱠᱷᱟᱱ ᱫᱤᱱᱟᱹᱢ ᱦᱤᱞᱳᱜ ᱚᱠᱟᱴᱟᱜ ᱫᱚ᱾ ᱟᱹᱭᱩᱵ ᱵᱮᱞᱟ ᱥᱟᱛ ᱵᱟᱡᱟᱜ ᱱᱟᱜ ᱚᱠᱟᱴᱟᱜ ᱢᱤᱴᱤᱝ ᱛᱟᱦᱮᱸ ᱠᱟᱱ ᱥᱮ ᱪᱟᱞᱟᱜ ᱠᱟᱱ ᱚᱱᱟ ᱠᱚ ᱟᱢ ᱠᱟᱱᱴᱤᱱᱤᱭᱩᱢ ᱮᱴᱮᱱ ᱞᱮᱠᱷᱟᱡ ᱢᱟᱱᱮ ᱚᱴᱳᱢᱮᱴᱤᱠ ᱟᱢ ᱪᱮᱫ ᱠᱚ ᱪᱮᱭᱟᱱ ᱟᱯᱰᱮᱴ ᱢᱟᱱᱮ ᱚᱱᱟ ᱡᱚᱛᱚ ᱧᱟᱢᱚᱜᱼᱟ ᱛᱮᱦᱤᱧ ᱢᱤᱫᱴᱮᱱ ᱤᱢᱯᱚᱴᱮᱱᱴ ᱠᱟᱛᱷᱟ ᱠᱚ ᱞᱟᱹᱭ ᱟᱠᱟᱫ ᱠᱚ ᱛᱮᱦᱮᱧᱟᱜ ᱚᱱᱟ
ᱢᱤᱴᱤᱝ ᱨᱮ ᱦᱮᱸ ᱛᱮᱦᱮᱧ ᱦᱚᱸ ᱡᱚᱭᱮᱱᱤᱧ
ᱦᱩᱸ ᱦᱩᱸ᱾ ᱨᱟᱹᱥᱠᱟᱹᱜ ᱜᱮ ᱵᱩᱡᱷᱟᱹᱜ ᱠᱟᱱᱟ ᱚᱱᱟ ᱠᱚ ᱢᱟᱱᱮ ᱱᱟᱣᱟ ᱱᱟᱣᱟ ᱢᱤᱫᱵᱟᱨ ᱟᱯᱰᱮᱴ ᱦᱤᱡᱩᱜ ᱠᱟᱱᱛᱮ ᱦᱮᱸ ᱥᱮ ᱵᱟᱝ?
ᱦᱮᱸ᱾
ᱟᱪᱪᱷᱟ ᱟᱯᱮ ᱥᱮᱫ ᱫᱚ ᱦᱚᱞᱟ ᱨᱮᱱᱟᱜ ᱦᱩᱞ ᱢᱟᱦᱟ ᱫᱚ ᱪᱮᱞᱠᱟ ᱯᱮ ᱢᱟᱱᱟᱣ ᱵᱟᱲᱟᱭ ᱠᱮᱜᱼᱟ?
ᱦᱩᱸ ᱟᱞᱮᱥᱮᱫ ᱢᱚᱴᱟ ᱢᱩᱴᱤ ᱵᱷᱟᱜᱤ ᱜᱮᱞᱮ ᱢᱟᱱᱟᱣ ᱜᱮᱭᱟ᱾
ᱟᱪᱪᱷᱟ᱾
ᱦᱮᱸ ᱢᱟᱱᱮ ᱮᱸ ᱥᱤᱧ ᱵᱮᱲᱟ ᱫᱚ ᱚᱱᱠᱟ ᱥᱮᱛᱟᱜ ᱥᱮᱛᱟᱜ ᱠᱷᱚᱱᱟᱜ ᱡᱟᱜᱮ ᱵᱚᱸᱜᱟ ᱵᱩᱨᱩ ᱨᱮᱱᱟᱜ ᱠᱟᱹᱢᱤ ᱠᱚ ᱛᱟᱦᱮᱱᱟ ᱪᱤᱨ ᱦᱤᱯᱤᱨ ᱠᱚ ᱦᱩᱭᱩᱜᱼᱟ ᱤᱱᱟᱹ ᱯᱚᱨᱮ ᱮᱸ ᱫᱤᱱ ᱥᱟᱨᱟ ᱫᱚ ᱚᱱᱠᱟ ᱪᱮᱫ ᱦᱚᱸ ᱵᱟᱝ ᱦᱩᱭᱩᱜᱼᱟ ᱵᱚᱸᱜᱟ ᱵᱩᱨᱩ ᱦᱟᱹᱯᱤᱫ ᱯᱚᱨᱮ ᱫᱚ ᱢᱟᱱᱮ ᱦᱚᱭᱛᱳ ᱟᱭᱩᱵ ᱵᱮᱲᱟ ᱚᱱᱠᱟ ᱦᱚᱭᱛᱳ ᱪᱷᱳᱴᱳ ᱠᱷᱟᱴᱳ ᱡᱟᱦᱟᱱᱟᱜ ᱜᱮ ᱮᱸ ᱡᱟᱛᱨᱟ ᱠᱚ ᱠᱤᱢᱵᱟ ᱠᱚᱢᱯᱤᱴᱤᱥᱮᱱ ᱰᱨᱟᱢᱟ ᱠᱚ ᱦᱩᱭᱩᱜᱼᱟ᱾ ᱟᱞᱮ ᱥᱮᱫ ᱫᱚ ᱤᱱᱠᱟᱹ ᱦᱩᱭᱩᱜ ᱜᱮᱭᱟ᱾ ᱟᱨ ᱟᱯᱮ ᱥᱮᱫ ᱫᱚ ᱪᱤᱠᱟ ᱯᱮ ᱢᱟᱱᱟᱣ ᱵᱟᱲᱟ ᱠᱮᱜᱼᱟ᱾
ᱟᱞᱮ ᱥᱮᱫ ᱫᱚ ᱡᱮᱞᱮᱠᱟ ᱦᱚᱞᱟᱱᱟᱜ ᱫᱤᱱ ᱨᱮᱫᱚ ᱥᱮᱛᱟᱜ ᱨᱮᱞᱮ ᱰᱟᱹᱵᱽᱨᱟᱹᱜᱼᱟ᱾ ᱢᱟᱱᱮ ᱟᱨ ᱱᱟᱭᱤᱴ ᱠᱤ ᱱᱟᱭᱠᱮ ᱟᱨ ᱢᱟᱺᱡᱷᱤ ᱯᱟᱨᱟᱱᱤᱠ ᱡᱚᱛᱚ ᱢᱤᱞᱟᱹᱣ ᱠᱟᱛᱮ ᱡᱟᱦᱮᱨ ᱛᱷᱟᱱ ᱚᱱᱟ ᱠᱚᱨᱮᱞᱮ ᱢᱟᱺᱡᱷᱤ ᱛᱷᱟᱱ ᱠᱚᱨᱮᱞᱮ ᱤᱭᱟᱹᱭᱟ ᱫᱟᱜ ᱠᱚᱞᱮ ᱦᱤᱨᱤᱡᱟᱞᱮ ᱤᱱᱟᱹ ᱠᱟᱛᱮᱜ ᱟᱨᱦᱚᱸ ᱥᱤᱫᱩ ᱠᱟᱱᱩ ᱢᱚᱱᱫᱤᱞ ᱜᱤ ᱢᱮᱱᱟᱜᱼᱟ ᱢᱚᱱᱫᱤᱞ ᱢᱮᱱᱟᱜᱼᱟ ᱚᱸᱰᱮ ᱜᱮ ᱢᱟᱨᱟᱢ ᱢᱩᱨᱛᱤ ᱢᱮᱱᱟᱜᱼᱟ ᱢᱮᱱᱟᱜ ᱛᱟᱞᱮᱭᱟ ᱚᱱᱰᱮᱞᱮ ᱯᱩᱡᱟᱹᱭᱟ ᱯᱩᱡᱟᱹ ᱛᱟᱭᱱᱚᱢ ᱫᱚ ᱟᱫᱚ ᱚᱱᱠᱟ ᱞᱟᱹᱴᱩ ᱯᱨᱳᱜᱨᱟᱢ ᱠᱚ ᱚᱠᱟ ᱠᱚᱨᱮ ᱦᱩᱭᱩᱜᱼᱟ ᱟᱫᱚ ᱚᱸᱰᱮ ᱞᱮ ᱪᱟᱞᱟᱜ ᱟᱞᱮ᱾ ᱡᱮᱞᱠᱟ ᱚᱱᱠᱟ ᱞᱟᱹᱴᱩ ᱞᱟᱹᱴᱩ ᱯᱨᱳᱜᱨᱟᱢ ᱛᱟᱦᱮᱱᱟ ᱦᱮᱸᱥᱮ ᱵᱟᱝ, ᱟᱥᱟᱢ ᱨᱮᱱᱟᱜ ᱢᱤᱫ ᱵᱟᱨ ᱟᱯᱰᱮᱴ ᱮᱢ ᱧᱟᱢ ᱠᱟᱜ ᱜᱮᱭᱟ ᱛᱚ ᱞᱟᱹᱴᱩ ᱞᱟᱹᱴᱩ ᱯᱨᱳᱜᱨᱟᱢ ᱦᱩᱭᱩᱜ ᱠᱟᱱᱟ ᱢᱮᱱᱛᱮ᱾
ᱦᱮᱸ ᱦᱮᱸ ᱧᱟᱢ ᱟᱠᱟᱫᱟᱹᱧ᱾
ᱢᱮᱱᱠᱷᱟᱱ ᱟᱞᱮᱫᱚ ᱚᱠᱟᱴᱟᱜ ᱫᱚ ᱢᱟᱺᱡᱷᱤ ᱛᱷᱟᱱ ᱡᱟᱦᱮᱨ ᱛᱷᱟᱱ ᱨᱮ ᱫᱚ ᱯᱨᱚᱛᱮᱠ ᱴᱚᱞᱟ ᱨᱮᱜᱮ ᱚᱱᱠᱟ ᱢᱟᱱᱮ ᱢᱟᱺᱡᱷᱤ ᱨᱮᱜᱮ ᱢᱟᱱᱮ ᱚᱱᱟ ᱫᱟᱜ ᱦᱤᱨᱤᱡ ᱫᱚ ᱛᱟᱦᱮᱱᱟ ᱢᱟᱱᱮ᱾ ᱵᱚᱸᱜᱟ ᱵᱩᱨᱩ ᱠᱚᱴᱷᱮᱱ ᱵᱟᱠᱷᱮᱲᱟ ᱢᱤᱫ ᱵᱟᱨ᱾ ᱚᱱᱟ ᱠᱚᱫᱚ ᱛᱟᱦᱮᱱ ᱛᱟᱞᱮ ᱜᱮᱭᱟ᱾ ᱦᱩᱸ᱾ ᱚᱱᱟ ᱠᱟᱱ ᱛᱟᱵᱚᱱᱟ ᱟᱵᱚ ᱥᱟᱱᱛᱟᱞ ᱠᱚᱣᱟᱜ ᱩᱯᱨᱩᱢ ᱛᱮ ᱤᱭᱟᱹ ᱠᱚᱢᱟ ᱯᱩᱡᱟᱹ ᱯᱟᱴ ᱠᱚᱢᱟ ᱛᱚ᱾ ᱟᱞᱮ ᱫᱚ ᱵᱚᱪᱷᱚᱨ ᱵᱚᱪᱷᱚᱨ ᱜᱮ ᱚᱱᱠᱟ ᱜᱮ᱾
ᱚᱸ ᱟᱪᱪᱷᱟ ᱢᱟᱱᱮ ᱯᱨᱚᱛᱮᱠ ᱵᱚᱪᱷᱚᱨ ᱜᱮ ᱚᱱᱠᱟ ᱜᱮᱯᱮ ᱠᱚᱨᱟᱣᱟ?
ᱦᱮᱸ ᱦᱩᱸ ᱯᱨᱚᱛᱮᱠ ᱵᱚᱪᱷᱚᱨ ᱜᱮ᱾
ᱩᱸ
ᱟᱨ ᱵᱟᱦᱟ ᱥᱚᱦᱚᱨᱟᱭ ᱤᱱᱟᱹ ᱠᱟᱛᱮᱫ ᱮᱨᱚᱜ ᱡᱟᱱᱛᱷᱟᱲ ᱠᱚᱨᱮ ᱢᱟ ᱛᱟᱦᱮᱱ ᱜᱮᱭᱟ ᱚᱱᱟ ᱠᱚ᱾ ᱡᱟᱦᱮᱨ ᱵᱚᱸᱜᱟ ᱢᱟ ᱤᱱᱟᱹ ᱠᱟᱛᱮᱜᱯ ᱚᱱᱟ ᱛᱤᱨᱤᱥ ᱡᱩᱱ ᱨᱮᱦᱚᱸ ᱚᱱᱟ ᱦᱚᱸᱞᱮ ᱠᱚᱨᱟᱣ ᱜᱮᱭᱟ ᱟᱞᱮ᱾
ᱚ ᱟᱪᱪᱷᱟ ᱟᱪᱪᱷᱟ ᱢᱟᱱᱮ ᱚᱱᱟ ᱠᱚᱫᱚ ᱛᱤᱨᱤᱥᱮ ᱡᱩᱱ ᱨᱮᱫᱚ ᱪᱮᱫᱟᱜ?
ᱚᱱᱟᱫᱚ ᱩᱱ ᱦᱤᱞᱟᱹᱜ ᱫᱚ ᱚᱠᱟᱴᱟᱜ ᱫᱚ ᱚᱱᱠᱟ ᱟᱵᱚ ᱫᱤᱥᱟᱹᱢ ᱟᱵᱚ ᱥᱟᱱᱛᱟᱲ ᱵᱟᱵᱚ ᱛᱮ ᱚᱠᱟᱴᱟᱜ ᱫᱚ ᱦᱩᱞ ᱠᱚ ᱤᱭᱟᱹ ᱵᱟᱞᱮ ᱟᱛᱚ ᱟᱴᱷᱚᱨᱚᱥᱚ ᱯᱟᱸᱪᱯᱚᱱ ᱨᱮ᱾ ᱚᱱᱟ ᱠᱚ ᱵᱤᱥᱚᱭ ᱛᱮᱜᱮ ᱢᱤᱫ ᱵᱟᱨ ᱡᱟᱛᱮ ᱡᱮᱢᱚᱱ ᱟ ᱨᱚᱰᱚᱡ ᱠᱚᱪᱞᱚᱱ ᱥᱮ ᱟᱝᱠᱟ ᱠᱟᱱ ᱱᱟᱜ ᱵᱮ-ᱵᱟᱹᱲᱤᱡ ᱟᱞᱮ ᱠᱚ ᱪᱮᱛᱟᱱ ᱨᱮ ᱚᱱᱠᱟᱱᱟᱜ ᱵᱮ-ᱵᱟᱹᱲᱤᱡ ᱟᱞᱚ ᱠᱚ ᱦᱩᱭᱩᱜ ᱢᱟ᱾ ᱦᱚᱭ ᱦᱤᱸᱥᱤᱫ ᱠᱷᱚᱱ ᱵᱟᱧᱪᱟᱣ ᱛᱟᱦᱮᱱ ᱞᱟᱹᱜᱮᱫ ᱟᱞᱮ ᱫᱚᱞᱮ ᱠᱚᱨᱟᱣ ᱜᱮᱭᱟᱞᱮ ᱚᱱᱟ ᱠᱚᱫᱚ᱾
ᱚ ᱟᱹᱰᱤ ᱵᱮᱥ᱾
ᱦᱩᱸ᱾ ᱡᱮᱞᱮᱠᱟ ᱟᱛᱮᱫ ᱮᱴᱟᱜ ᱮᱴᱟᱜ ᱯᱚᱨ ᱡᱟᱹᱛ ᱠᱚ ᱢᱚᱱᱫᱤᱨ ᱢᱚᱱᱫᱤᱨ ᱠᱚ ᱪᱟᱞᱟᱜ ᱠᱟᱱᱟ ᱛᱚ ᱱᱠᱩ ᱠᱚᱴᱤᱱᱤᱭᱩ ᱠᱚ ᱪᱟᱞᱟᱜ ᱟᱠᱚ, ᱯᱩᱡᱟᱹᱭᱟᱹ ᱠᱚ᱾ ᱥᱮ ᱩᱱᱠᱩ ᱩᱱᱠᱩ ᱠᱷᱨᱤᱥᱴᱟᱱ ᱠᱚ ᱪᱟᱨᱪ ᱠᱚ ᱪᱟᱞᱟᱜᱼᱟᱠ, ᱴᱷᱤᱠ ᱚᱱᱠ ᱜᱮ ᱟᱞᱮ ᱫᱚ ᱢᱟᱱᱮ ᱚᱱᱠᱟ ᱢᱤᱫ ᱵᱟᱨ ᱵᱤᱥᱮᱥ ᱫᱤᱱ ᱨᱮᱫᱚ ᱚᱱᱠᱟᱞᱮ ᱡᱟᱦᱮᱨ ᱛᱷᱟᱱ ᱨᱮᱞᱮ ᱯᱩᱡᱟᱹᱭ ᱜᱮᱭᱟ᱾
ᱚ ᱛᱟᱦᱚᱞᱮ ᱢᱟᱱᱮ ᱦᱚᱞᱟ ᱡᱟᱦᱟᱸ ᱛᱤᱨᱤᱥᱟ ᱡᱩᱱ ᱯᱟᱨᱚᱢᱮᱱᱟ ᱟᱵᱚᱣᱟᱜ ᱦᱩᱞ ᱢᱟᱦᱟ ᱢᱟᱱᱮ ᱚᱱᱟ ᱫᱤᱱ ᱨᱮ ᱟᱯᱮ ᱫᱚ ᱡᱟᱦᱮᱨ ᱨᱮᱜᱮ ᱯᱮ ᱵᱚᱸᱜᱟ ᱵᱩᱨᱩᱣ ᱠᱟᱫᱟ?
ᱦᱮᱸ ᱵᱚᱸᱜᱟ ᱵᱩᱨᱩ ᱢᱟᱱᱮ ᱫᱟᱜ ᱠᱚᱞᱮ ᱦᱤᱨᱤᱡᱟᱞᱮ ᱵᱚᱸᱜᱟ ᱵᱟᱷ
ᱦᱮᱸ ᱦᱮᱸ ᱦᱮᱸ ᱦᱮᱸ ᱚ ᱟᱪᱪᱷᱟ᱾
ᱤᱱᱟᱹ ᱠᱟᱛᱮᱫ ᱚᱠᱟᱴᱟᱜ ᱫᱚ ᱲᱸᱜᱩᱨ ᱢᱟᱦᱟ ᱥᱮ ᱪᱮᱫ ᱠᱚ ᱢᱮᱛᱟᱜ ᱠᱟᱱᱟ ᱯᱷᱮᱵᱨᱩᱣᱟᱨᱤ ᱪᱟᱸᱫᱩ ᱮᱜᱟᱨᱚ ᱯᱷᱮᱵᱨᱩᱣᱟᱨᱤ ᱩᱸ-ᱩᱸ-ᱩᱸᱱ-ᱩᱱᱤ᱾ ᱛᱮᱫᱚ ᱟᱞᱮ ᱫᱚ ᱟᱨᱚ ᱞᱟᱹᱴᱩ ᱤᱭᱟᱹ ᱦᱩᱭᱩᱜᱼᱟ ᱢᱟᱱᱮ ᱚᱱᱠᱟ ᱢᱮᱞᱟ ᱞᱮᱠᱟ ᱦᱩᱭᱩᱜᱼᱟ ᱢᱟᱱᱮ᱾ ᱢᱚᱱᱫᱤᱨ ᱟᱞᱮ ᱟᱞᱮ ᱴᱚᱞᱟ ᱨᱮᱜᱮ ᱱᱚᱠᱟ ᱟᱞᱮ ᱚᱱᱠᱟ ᱟᱧᱪᱚᱞᱤᱠ ᱢᱤᱞᱟᱹᱣ ᱠᱟᱛᱮ ᱟᱞᱮ ᱴᱚᱞᱟᱨᱮ ᱢᱚᱱᱫᱤᱨ ᱞᱮ ᱵᱮᱱᱟᱣ ᱟᱠᱟᱜᱼᱟ ᱞᱟᱹᱴᱩ᱾
ᱦᱮᱸ᱾
ᱟᱫᱚ ᱚᱸᱰᱮ ᱜᱮ ᱟᱞᱮ ᱯᱩᱡᱟᱹᱭᱟ᱾ ᱢᱩᱨᱛᱤ ᱞᱮ ᱟᱹᱜᱩᱭ ᱠᱤᱱᱟ ᱢᱩᱨᱛᱤ ᱟᱹᱜᱩ ᱠᱟᱛᱮᱜ ᱞᱮ ᱯᱩᱡᱟᱹᱭᱟᱞᱮ ᱢᱟᱱᱮ᱾
ᱟᱪᱪᱷᱟ ᱯᱷᱮᱵᱨᱩᱣᱟᱨᱤ ᱪᱟᱸᱫᱚ ᱡᱟᱦᱟᱸᱢ ᱞᱟᱹᱭ ᱠᱮᱫᱟ ᱢᱟᱱᱮ ᱚᱠᱚᱭ ᱜᱩᱨᱨᱟᱹ ᱱᱤᱭᱟᱹ ᱠᱟᱛᱷᱟᱢ ᱞᱟᱹᱭᱫᱟ ᱵᱟᱹᱧ ᱵᱩᱡᱷᱟᱹᱣ ᱞᱮ-ᱟ?
ᱥᱤᱫᱟᱹ ᱠᱟᱱᱩ, ᱥᱤᱫᱟᱹ ᱠᱟᱱᱩ ᱩᱱᱠᱤᱱᱟᱹᱜ ᱜᱮ᱾
ᱚ ᱟᱪᱪᱷᱟ ᱟᱪᱪᱷᱟ ᱦᱮᱸ ᱦᱮᱸ ᱦᱮ᱾
ᱦᱩᱸ᱾ ᱢᱟᱱᱮ ᱚᱱᱟ ᱚᱱᱟ ᱢᱩᱱᱫᱤᱞ ᱯᱷᱮᱰ ᱨᱮ ᱮᱸ ᱢᱤᱫᱴᱮᱡ ᱛᱷᱚᱲᱟ ᱜᱟᱱ ᱛᱷᱚᱲᱟ ᱜᱟᱱ ᱮᱴᱟᱜ ᱴᱚᱯᱤᱠᱥ ᱧᱚᱜ ᱞᱟᱹᱭᱟᱢ ᱠᱟᱱᱟᱹᱧ ᱦᱮᱸ᱾ ᱴᱟᱭᱤᱢᱤᱧ ᱦᱟᱛᱟᱣ ᱫᱟ, ᱚᱱᱟ ᱢᱚᱱᱫᱤᱞ ᱯᱷᱮᱰ ᱨᱮᱜᱮ ᱟᱹᱰᱤ ᱞᱟᱹᱴᱩ ᱯᱩᱠᱷᱨᱤ ᱢᱮᱱᱟᱜᱼᱟ ᱢᱟᱱᱮ ᱵᱤᱥ ᱵᱤᱜᱷᱟᱹ ᱜᱟᱱ᱾ ᱠᱷᱨᱤ ᱢᱮᱱᱟᱜᱼᱟ, ᱚᱱᱟ ᱯᱩᱠᱷᱨᱤ ᱨᱮᱜᱮ ᱩᱱᱠᱤᱱ ᱢᱤᱫᱴᱮᱡ ᱯᱟᱹᱦᱤᱞ ᱢᱟᱲᱟᱝ ᱫᱚ ᱚᱸᱰᱮᱠᱤᱱ ᱳᱯᱮᱞ ᱞᱮᱱᱟᱠᱤᱱ ᱩᱱᱠᱤᱱ, ᱚᱸᱰᱮ ᱮᱛᱮᱫ᱾ ᱵᱟᱨᱭᱟ ᱠᱚᱲᱟ ᱠᱚ ᱧᱮᱞ ᱠᱮᱫ ᱠᱤᱱᱟ ᱠᱚ᱾ ᱠᱚ ᱳᱯᱮᱞ ᱳᱯᱮᱞ ᱱᱟᱠᱤᱱ ᱵᱟᱨᱭᱟ ᱠᱚᱲᱟ ᱛᱮᱫ ᱚᱱᱟ ᱟᱞᱮ ᱴᱚᱞᱮᱴ ᱴᱚᱞᱟ ᱨᱮᱱ ᱜᱮ᱾ ᱴᱮᱡ ᱦᱟᱲᱟᱢ ᱦᱚᱲᱮ ᱧᱮᱞ ᱞᱮᱫ ᱠᱤᱱᱟ᱾ ᱢᱟᱱᱮ ᱫᱤᱱᱟᱹᱢ ᱵᱟᱨ ᱵᱟᱨ ᱫᱚᱢ ᱜᱟᱱᱮ ᱧᱮᱞ ᱠᱮᱫ ᱠᱤᱱᱟ ᱢᱟᱱᱮ ᱟᱫᱚᱜ ᱟᱠᱤᱱ, ᱳᱯᱮᱞ ᱞᱮᱱᱟᱠᱤᱱ᱾ ᱟᱫᱚ ᱩᱱ ᱠᱷᱚᱱ ᱜᱮ ᱢᱟᱱᱮ ᱚᱡᱷᱟ ᱠᱚᱴᱷᱮᱡ ᱠᱟᱹᱢᱤ ᱵᱟᱲᱟ ᱪᱮᱫ ᱠᱚᱪᱚᱝ ᱧᱮᱞ ᱠᱟᱛᱮᱡ ᱟᱫᱚ ᱠᱚ ᱞᱟᱹᱭ ᱠᱮᱫᱟ ᱡᱮ ᱱᱩᱠᱤᱱ ᱫᱚ ᱥᱤᱫᱟᱹ ᱠᱟᱱᱩ ᱠᱟᱱᱟ ᱠᱤᱱ ᱢᱮᱱᱛᱮ ᱟᱫᱚ ᱩᱱ ᱠᱷᱚᱱ ᱜᱮ ᱚᱱᱟ ᱡᱟᱭᱜᱟ ᱨᱮᱜᱮ ᱟᱞᱮᱚᱫᱚ ᱢᱚᱱᱫᱤᱨ ᱞᱮ ᱵᱮᱱᱟᱣ ᱠᱮᱫᱟ ᱟᱨ ᱚᱱᱟᱛᱮ ᱵᱚᱪᱷᱚᱨ ᱵᱚᱪᱷᱚᱨ ᱟᱞᱮᱞᱮ ᱯᱩᱡᱟᱹ ᱟᱹᱜᱩᱣᱟᱠᱤᱱᱟ᱾
ᱚ ᱟᱪᱪᱷᱟ ᱢᱟᱱᱮ ᱟᱯᱮᱴᱷᱮᱱ ᱛᱟᱦᱚᱞᱮ ᱩᱱᱠᱤᱱ ᱫᱩᱠᱤᱱ ᱩᱫᱩᱜ ᱥᱚᱫᱚᱨ ᱞᱮᱱᱟ ᱵᱟᱝ?
ᱦᱩᱸ ᱦᱩᱸ ᱳᱯᱮᱞᱮᱱᱟ ᱠᱤᱱ ᱚᱱᱟ ᱤᱭᱟᱹᱛᱮ ᱢᱟᱱᱮ ᱟᱞᱮ ᱫᱚ ᱵᱚᱪᱷᱚᱨ ᱵᱚᱪᱷᱚᱨ ᱜᱮ ᱟᱞᱮ ᱫᱚ ᱚᱱᱟ ᱫᱚ ᱡᱟᱦᱟᱸᱞᱮᱠᱟ ᱨᱮ ᱢᱟᱱᱮ ᱱᱟᱣᱟᱱᱠᱤ ᱢᱩᱨᱛᱤ ᱟᱹᱜᱩ ᱠᱟᱛᱮᱫ ᱚᱱᱟᱞᱮ ᱟᱞ ᱞᱮ ᱯᱩᱡᱟᱹᱭᱟᱞᱮ
ᱚ ᱟᱪᱪᱷᱟ
ᱚᱝᱠᱟ ᱡᱩᱫᱤ ᱡᱩᱫᱤ ᱚᱱᱠᱟ ᱟᱢ ᱡᱩᱤ ᱧᱮᱧᱮᱞ ᱥᱟᱱᱟ ᱢᱮ ᱠᱷᱟᱱᱡ ᱢᱤᱫ ᱵᱟᱨ ᱟᱢᱟᱜ ᱯᱨᱟᱭᱵᱷᱮᱴ ᱤᱭᱟᱹᱨᱮ ᱛᱮᱫ ᱢᱮᱥᱤᱱ ᱤᱭᱟᱹ ᱨᱮᱦᱚᱸ ᱤᱧ ᱦᱸᱧ ᱮᱢ ᱫᱟᱲᱮᱭᱟᱢᱟ ᱦᱚᱣᱟᱴᱥᱮᱯ ᱨᱮ ᱢᱤᱫ ᱵᱟᱨ ᱤᱭᱟᱹ ᱠᱚ ᱟᱯᱰᱮᱴ ᱠᱩᱧ ᱮᱢ ᱫᱟᱲᱮᱭᱟᱢᱟ ᱟᱢ ᱡᱩᱫᱤ ᱢᱮᱱᱮᱫ ᱠᱷᱟᱱᱡ ᱮᱲᱮ ᱠᱟᱛᱷᱟᱭ ᱢᱮᱱ ᱮᱫᱟ ᱢᱮᱱᱠᱷᱟᱱ ᱤᱧ ᱫᱚ ᱥᱟᱨᱤ ᱠᱟᱛᱷᱟᱧ ᱞᱤᱭᱟᱢ ᱠᱟᱱᱟ ᱟᱞᱮ ᱟᱞᱮᱮᱴᱷᱮᱡ ᱫᱚ ᱢᱟᱱᱮ ᱚᱱᱠᱟ ᱢᱮᱱᱟᱜᱼᱟ ᱚᱱᱠᱟ ᱵᱮᱵᱚᱥᱛᱷᱟ ᱢᱮᱱᱟᱜᱼᱟ
ᱟᱪᱷᱟ ᱟᱹᱰᱤ ᱱᱟᱯᱟᱭ ᱵᱮᱵᱚᱥᱛᱟ ᱠᱟᱨᱚᱱ ᱚᱱᱟ ᱫᱚ ᱟᱵᱚᱱᱟᱜ ᱢᱤᱫᱴᱮᱱ ᱩᱭᱦᱟᱹᱨ ᱟᱱᱟ ᱫᱤᱱ ᱠᱚᱨᱮ ᱫᱚ ᱚᱱᱠᱟ ᱵᱷᱟᱹᱜᱤ ᱞᱮᱠᱟ ᱢᱟᱱᱟᱣ ᱫᱚᱨᱠᱟᱨ ᱫᱚᱨᱠᱟᱨ ᱠᱟᱱ ᱜᱮᱭᱟ
ᱴᱷᱤᱠ ᱴᱷᱤᱠ ᱡᱟᱹᱨᱩᱲ ᱜᱮᱭᱟ ᱟᱫᱚ ᱟᱹᱰᱤ ᱠᱷᱟᱴᱚ ᱥᱚᱢᱚᱭ ᱨᱮ ᱟᱹᱰᱤ ᱫᱟᱢᱟᱱᱟᱜ ᱠᱟᱛᱷᱟ ᱞᱟᱝ ᱜᱟᱞᱢᱟᱨᱟᱣ ᱮᱱᱟ ᱦᱚᱞᱟᱱᱟᱜ ᱫᱤᱱ ᱠᱚ ᱛᱮᱦᱮᱤᱧᱟᱜ ᱫᱤᱱ ᱠᱚ ᱟᱪᱪᱷᱟ ᱡᱚᱢ ᱵᱟᱲᱟ ᱠᱚ ᱦᱩᱭᱱᱟ ᱥᱮ
ᱵᱟᱝ ᱵᱟᱝ ᱟᱣᱨᱤ ᱦᱩᱭᱩᱜᱼᱟ
ᱟᱪᱪᱷᱟ ᱟᱢ ᱢᱟ ᱦᱳᱥᱴᱮᱞ ᱨᱮ ᱢᱮᱱᱟᱢ ᱛᱮ ᱢᱤᱫᱵᱟᱨ ᱴ ᱛᱚ ᱚᱱᱟᱞᱮᱠᱟ ᱛᱮᱜᱮ ᱦᱟᱝ
ᱦᱮᱸ
ᱦᱩᱸ ᱜᱷᱟᱨᱚᱡᱽ ᱠᱨᱮᱱ ᱜᱚᱜᱚ ᱠᱚ ᱜᱚᱜᱚ ᱛᱟᱠᱚ ᱵᱟᱵᱟ ᱛᱟᱠᱚ ᱡᱚᱛᱚ ᱵᱮᱥ ᱜᱮᱭᱟ ᱠᱚᱛᱚ
ᱡᱩᱛᱚ ᱵᱮᱥ ᱜᱮᱭᱟᱠᱚ ᱡᱚᱛᱚ ᱴᱷᱤᱠ ᱴᱷᱟᱠ
ᱟᱪᱪᱷᱟ
ᱵᱮᱥ ᱜᱮ ᱢᱮᱱᱟᱜ ᱞᱮᱭᱟ ᱡᱚᱛᱚ ᱜᱮ
ᱚ ᱟᱪᱪᱷᱟ ᱟᱞᱮ ᱦᱚᱸ ᱵᱮᱥ ᱜᱮ ᱢᱮᱱᱟᱜ ᱞᱮᱭᱟ ᱡᱚᱛᱚ ᱦᱚᱲ ᱜᱤ
ᱦᱩᱸ
ᱟᱫᱚ ᱱᱤᱛᱚᱜ ᱢᱟ ᱵᱟᱹᱭᱦᱟᱹᱲ ᱠᱚᱨᱮᱱᱟᱜ ᱠᱟᱹᱢᱤ ᱜᱤ ᱪᱟᱥᱚᱜ ᱠᱟᱹᱢᱤᱜᱤ
ᱦᱮᱸ
ᱠᱟᱢᱤ ᱵᱟᱲᱟᱭ ᱫᱟᱠᱚ ᱟᱯᱮ ᱚᱱᱛᱮᱭ ᱫᱟᱜ ᱮ ᱟ ᱥᱮ ᱥᱮ ᱵᱟᱭ ᱫᱟᱜ ᱮᱼᱟ
ᱫᱚ ᱫᱟᱜ ᱮᱫᱟᱭ ᱢᱟᱱᱮ ᱦᱚᱞᱟ ᱢᱟ ᱦᱚᱞᱟ ᱢᱟᱱᱫᱷᱮᱨ ᱫᱚ ᱡᱮᱢᱚᱱ ᱯᱮ ᱫᱤᱱ ᱪᱷᱟᱨᱟ ᱢᱟᱱᱮ ᱚᱱᱠᱟ ᱫᱚ ᱫᱚᱢᱮ ᱡᱳᱨ ᱫᱚ ᱵᱟᱝ ᱢᱟᱱᱮ ᱡᱟᱦᱟᱸ ᱛᱤᱨᱮ ᱫᱟᱜᱮᱜᱼᱟ ᱠᱤᱱᱛᱩ ᱢᱟᱱᱮ ᱚᱱᱠᱟ ᱥᱤᱛᱩᱝ ᱠᱚᱫᱚ ᱵᱟᱝ ᱧᱮᱞᱚᱜ ᱠᱟᱱᱟ ᱟᱨᱠᱤ ᱟ ᱨᱤᱢᱤᱞ ᱜᱮ ᱨᱤᱢᱤᱞ ᱟᱠᱟᱫᱟᱭ ᱨᱤᱢᱤᱞ ᱨᱤᱢᱤᱞ ᱜᱮ ᱢᱮᱱᱟᱜᱼᱟ ᱛᱮᱦᱮᱧ ᱦᱚᱸ ᱤᱱᱠᱟᱹᱜ ᱜᱮ ᱫᱱ ᱮ ᱯᱚᱨᱚᱢ ᱢᱮᱱᱟᱜᱼᱟᱱᱟ
ᱟᱪᱪᱷᱟ
ᱦᱩᱸ
ᱟᱹᱰᱤ ᱢᱚᱡᱽ ᱟᱭᱢᱟ ᱥᱟᱨᱦᱟᱣ ᱜᱟᱞᱢᱟᱨᱟᱣ ᱜᱟᱞᱢᱟᱨᱟᱣ ᱧᱩᱛᱩᱢ ᱛᱮ
ᱦᱮᱸ ᱟᱢᱦᱸ ᱟᱭᱢᱟ ᱥᱟᱨᱦᱟᱣ
ᱴᱷᱤᱠ ᱟᱹᱰᱤ ᱢᱚᱡᱽ ᱵᱩᱡᱷᱟᱹᱣ